ᱡᱚᱦᱟᱨ ᱜᱮ᱾
ᱦᱮᱸ ᱡᱚᱦᱟᱨ ᱜᱮ᱾
ᱪᱮᱫ ᱠᱚᱢ ᱪᱤᱠᱟᱹ ᱵᱟᱲᱟᱭᱫᱟ?
ᱪᱮᱫ ᱜᱮ ᱵᱟᱹᱧ ᱪᱤᱠᱟᱹ ᱵᱟᱲᱟᱭᱫᱟ ᱫᱩᱲᱩᱵ ᱠᱟᱱᱟᱞᱮ ᱠᱮᱫᱚᱜ ᱵᱟᱲᱟᱭ ᱱᱟᱞᱮ, ᱟᱫᱚᱞᱮ ᱜᱤᱛᱤᱡ ᱞᱟᱹᱜᱤᱫ ᱞᱮ ᱯᱟᱨᱠᱚᱢ ᱠᱚᱞᱮ ᱵᱤᱞ ᱮᱫᱟ᱾
ᱚᱸ ᱫᱟᱠᱟ ᱠᱚᱫᱚ ᱯᱮ ᱡᱚᱢ ᱠᱮᱫᱟ ᱛᱟᱦᱚᱞᱮ?
ᱦᱳᱭ ᱫᱟᱠᱟ ᱠᱚᱞᱮ ᱡᱚᱢ ᱵᱟᱲᱟ ᱠᱮᱫᱼᱟ ᱟᱯᱮ ᱫᱚ?
ᱟᱞᱮ ᱦᱚᱸ, ᱪᱮᱫ ᱯᱮ ᱩᱛᱩ ᱞᱮᱫᱟ?
ᱛᱮᱦᱮᱧ ᱫᱚᱞᱮ ᱩᱛᱩ ᱞᱮᱫᱟ ᱞᱮ ᱟᱲᱟᱜ ᱥᱟᱠᱟᱢ ᱠᱚᱞᱮ ᱜᱮᱞᱮ ᱩᱛᱩᱭ ᱮᱫᱟ ᱫᱟᱜ ᱮᱫᱟᱭ ᱛᱚ ᱟᱞᱮ ᱥᱮᱫ ᱫᱚ ᱫᱟᱜ ᱡᱟᱹᱲᱤ ᱦᱚᱛᱮᱫ ᱛᱮ᱾ ᱟᱲᱟᱜ ᱥᱟᱠᱟᱢ ᱠᱚ ᱠᱷᱮᱛ ᱵᱟᱹᱫᱽ ᱠᱚᱨᱮ ᱦᱩᱭᱩᱜ ᱠᱟᱱᱟ ᱟᱫᱚ ᱚᱱᱟ ᱜᱮᱞᱮ ᱥᱤᱜ ᱟᱜᱩᱠᱟᱫ ᱛᱮ ᱟᱫᱚ ᱚᱱᱟ ᱜᱮᱞᱮ ᱨᱟᱥᱮ ᱠᱮᱫᱟ᱾
ᱚᱸ ᱟᱹᱰᱤ ᱱᱟᱯᱟᱭ, ᱟᱲᱟᱜ ᱥᱟᱠᱟᱢ ᱡᱚᱢ ᱦᱚᱸ ᱱᱮᱛᱟᱨ ᱫᱤᱱ ᱫᱚ ᱵᱷᱟᱜᱤᱭᱟ᱾
ᱦᱮᱸ ᱟᱹᱰᱤ ᱵᱷᱟᱜᱤ ᱜᱮᱭᱟ᱾
ᱟᱫᱩᱜ ᱦᱮᱸ᱾
ᱟᱫᱚ ᱦᱚᱞᱟᱜᱮ ᱦᱚᱞᱟ ᱥᱟᱹᱫ ᱜᱮᱞᱮ ᱛᱟᱦᱮᱸ ᱠᱟᱱᱟ, ᱦᱚᱞᱟᱜᱮ ᱜᱤᱫᱽᱨᱟᱹ ᱱᱟᱣᱟ ᱜᱤᱫᱽᱨᱟᱹᱭ ᱵᱷᱩᱥᱟᱹᱲ ᱮᱱᱟ ᱟᱫᱚ, ᱟᱸᱻ ᱪᱷᱩᱸᱛ ᱠᱟᱱᱟᱞᱮ ᱟᱫᱚ ᱜᱟᱯᱟ ᱢᱮᱭᱟᱝ ᱜᱮ ᱦᱟᱸᱜ ᱞᱮ ᱤᱭᱟᱹᱜ ᱪᱷᱟᱹᱴᱭᱟᱹᱨᱚᱜᱼᱟ ᱦᱟᱸᱜ᱾
ᱚᱸ ᱟᱯᱮ ᱥᱮᱫ ᱫᱚ ᱪᱷᱟᱹᱴᱭᱟᱹᱨ ᱫᱚ ᱛᱤᱱᱟᱹᱜ ᱫᱤᱱ ᱨᱮᱠᱚ ᱠᱚᱨᱟᱣ ᱜᱮᱭᱟ ᱦᱮᱞᱳ
ᱟᱸᱡᱚᱢᱚᱜ ᱠᱟᱱᱟ᱾
ᱞᱟᱹᱭᱫᱟᱹᱧ ᱟᱯᱮᱥᱮᱫ ᱫᱚ ᱪᱷᱟᱹᱴᱭᱟᱹᱨ ᱛᱤᱱ ᱫᱤᱱ ᱨᱮᱠᱚ ᱠᱚᱨᱟᱣᱟ?
ᱟᱞᱮᱥᱮᱫ ᱫᱚ ᱠᱩᱲᱤ ᱜᱤᱫᱽᱨᱟᱹ ᱠᱷᱟᱱ ᱫᱚ ᱯᱮ ᱫᱤᱱ ᱨᱮᱠᱚ ᱠᱚᱨᱟᱣ ᱜᱮᱭᱟ ᱟᱨ ᱠᱚᱲᱟ ᱜᱤᱫᱽᱨᱟᱹ ᱠᱷᱟᱱ ᱠᱷᱟᱡ ᱫᱚ ᱢᱚᱬᱮ ᱢᱟᱦᱟ ᱨᱮᱞᱮ ᱠᱚᱨᱟᱣ ᱠᱮᱭᱟᱞᱮ᱾
ᱚᱸ
ᱟᱫᱚ ᱦᱚᱞᱟᱜᱮ ᱱᱟᱣᱟᱱᱤᱡ ᱜᱤᱫᱽᱨᱟᱹᱭ ᱵᱷᱩᱥᱟᱹᱲ ᱟᱠᱟᱱᱟᱭ ᱟᱫᱚ ᱚᱱᱟ ᱠᱷᱟᱹᱛᱤᱨ ᱛᱮ ᱛᱮᱦᱮᱧ ᱫᱚ ᱵᱟᱨ ᱫᱤᱱ ᱱᱷᱟᱜ ᱮ ᱦᱩᱜᱳᱜ ᱠᱟᱱᱟ ᱟᱨ ᱢᱟᱱᱮ ᱢᱤᱫ ᱫᱤᱱ ᱦᱳᱭ ᱱᱟ᱾ ᱟᱫᱚ ᱜᱟᱯᱟ ᱫᱚ ᱵᱟᱝ ᱢᱮᱭᱟᱝ ᱜᱮ ᱦᱟᱸᱜ ᱫᱚ ᱪᱷᱟᱹᱴᱭᱟᱹᱨ ᱨᱮᱭᱟᱞᱮ ᱦᱟᱸᱜ᱾
ᱚᱸ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱦᱩᱭ ᱟᱠᱟᱱᱟ?
ᱟ ᱠᱩᱲᱤ ᱜᱤᱫᱽᱨᱟᱹ ᱜᱮ ᱡᱟᱱᱟᱢ ᱟᱠᱟᱱᱟ᱾
ᱚ ᱟᱹᱰᱤ ᱱᱟᱯᱟᱭ᱾
ᱦᱳᱭ ᱟᱯᱮ ᱥᱮᱫ ᱫᱚ ᱢᱮᱱ ᱫᱟᱹᱧ ᱟᱯᱮ ᱥᱮᱫ ᱫᱚ ᱪᱷᱟᱹᱴᱭᱟᱹᱨ ᱠᱚᱜᱮ ᱢᱟᱱᱮ ᱪᱷᱟᱹᱴᱭᱟᱹᱨ ᱠᱚᱜᱮ ᱜᱮᱯᱮ ᱠᱷᱜᱮ ᱜᱮᱭᱟ ᱯᱮ
ᱦᱚᱸ ᱪᱷᱟᱹᱴᱭᱟᱹᱨ ᱪᱷᱟᱹᱴᱭᱟᱹᱨ ᱠᱚᱨᱟᱣ ᱠᱚ ᱜᱮᱭᱟ ᱠᱚ ᱟᱫᱚ ᱜᱤᱫᱽᱨᱟᱹ ᱡᱩᱫᱤ ᱵᱟᱢ ᱪᱷᱟᱹᱴᱭᱟᱹᱨ ᱮᱭᱟ ᱚᱲᱟᱜ ᱛᱮ ᱡᱩᱫᱤ ᱵᱟᱢ ᱩᱱᱤ ᱡᱩᱫᱤ ᱵᱟᱢ ᱤᱭᱟᱹᱭ-ᱭᱟ ᱛᱟᱦᱞᱮ ᱩᱱᱤ ᱢᱟ ᱵᱟᱭ ᱞᱮᱠᱷᱟᱜ ᱟᱥᱮ
ᱦᱳᱭ ᱟᱨ ᱢᱤᱫᱴᱟᱱ ᱜᱤᱫᱽᱨᱟᱹ ᱡᱟᱱᱟᱢ ᱞᱮᱠᱷᱟᱱ ᱢᱟᱱᱮ ᱡᱚᱛᱚ ᱫᱤᱱ ᱪᱷᱟᱹᱴ ᱵᱟᱢ ᱪᱷᱟᱹᱴᱭᱟᱹᱨ ᱨᱮᱭᱟᱜ ᱫᱚ ᱟᱛᱩ ᱠᱚᱦᱚᱸ ᱪᱷᱩᱸᱛ ᱜᱮ ᱛᱟᱦᱮᱸᱱᱟ ᱟᱨ ᱵᱚᱸᱜᱟ ᱵᱩᱨᱩ ᱠᱚᱦᱚᱸ ᱵᱟᱝ ᱜᱟᱱᱚᱜᱼᱟ
ᱦᱳᱭ ᱦᱳᱭ ᱪᱮᱫ ᱜᱮ ᱵᱟᱭ ᱜᱟᱱᱚᱜᱼᱟ
ᱦᱳᱭ ᱟᱫᱚ ᱟᱯᱮ ᱪᱷᱟᱹᱴᱭᱟᱹᱨ ᱠᱚᱨᱮᱜᱮ ᱢᱟᱱᱮ ᱩᱱ ᱢᱟᱦᱟ ᱦᱤᱞᱳᱜ ᱜᱮᱯᱮ ᱧᱩᱛᱩᱢᱮᱭᱟ ᱥᱮ ᱪᱮᱫ ᱞᱮᱠᱟ ᱟᱯᱮᱥᱮᱫ ᱫᱚ
ᱪᱷᱟᱹᱴᱭᱟᱹᱨ ᱪᱷᱟᱹᱴᱭᱟᱹᱨ ᱦᱤᱞᱳᱜ ᱜᱮᱛᱚ ᱵᱟᱝ ᱯᱳᱭᱞᱩ ᱢᱟ ᱩᱱᱤ ᱠᱚ ᱢᱚᱸᱬᱮ ᱢᱟᱦᱟᱭ ᱭᱟ
ᱦᱳᱭ
ᱢᱚᱸᱬᱮ ᱢᱟᱦᱟ ᱨᱮ ᱢᱚᱸᱬᱮ ᱢᱟᱦᱟ ᱦᱩᱭᱩᱜᱼᱟ ᱵᱩᱠᱟᱹ ᱠᱚ ᱛᱚᱯᱟᱭ ᱛᱟᱭᱟ
ᱚᱭ᱾
ᱵᱩᱠᱟᱹ ᱠᱚ ᱛᱚᱯᱟᱭᱟ ᱛᱟᱯᱚᱨᱮ ᱮ ᱛᱟ ᱯᱚᱨᱮ ᱩᱸ ᱤᱱᱠᱟᱹ ᱢᱤᱫ ᱪᱟᱸᱫᱳ ᱜᱟᱱ ᱵᱟᱨ ᱪᱟᱸᱫᱳ ᱜᱟᱱ ᱯᱚᱨ ᱟᱫᱚ ᱠᱚ ᱴᱮᱼᱨᱮᱭᱟ ᱛᱚᱠᱷᱚᱱ ᱜᱮ ᱧᱩ ᱛᱩᱢ ᱫᱚᱠᱚ ᱦᱚᱦᱚᱭ ᱛᱟᱭᱟ
ᱚᱸ ᱟᱫᱚ ᱩᱱᱤ ᱡᱟᱱᱟᱢ ᱟᱠᱟᱱ ᱜᱤᱫᱽᱨᱟᱹ ᱫᱚ ᱢᱟᱱᱮ ᱛᱤᱱᱟᱹᱜ ᱜᱟᱱ ᱠᱚ ᱧᱩᱛᱩᱢᱮᱭᱟ ᱡᱮᱢᱚᱱ ᱟᱹᱰᱤᱜᱟᱱ ᱴᱚᱴᱷᱟᱠᱤᱭᱟᱹ ᱴᱚᱴᱷᱟᱠᱤᱭᱟᱹ ᱫᱚ ᱵᱟᱨᱭᱟ ᱯᱮᱭᱟ ᱠᱚ ᱧᱩᱛᱩᱢ ᱠᱚᱜᱮᱭᱟ ᱛᱚ ᱟᱫᱚ ᱚᱱᱟᱛᱤᱧ ᱢᱮᱱᱫᱟ ᱟᱯᱮᱥᱮᱫ ᱫᱚ ᱪᱮᱫ ᱞᱮᱠᱟ᱾
ᱟᱫᱚ ᱧᱩᱛᱩᱢ ᱢᱟ ᱯᱩᱭᱞᱩ ᱨᱮᱢᱟ ᱜᱚᱲᱚᱢ ᱦᱟᱲᱟᱢᱟᱜ ᱧᱩᱛᱩᱢ ᱠᱚ ᱮᱢᱟᱭᱟ᱾ ᱡᱩᱫᱤ ᱠᱚᱲᱟ ᱜᱤᱫᱽᱨᱟᱹᱭ ᱦᱩᱭᱩᱜ‌ ᱛᱟᱦᱞᱮ ᱜᱚᱲᱚᱢ ᱦᱟᱲᱟᱢ ᱟᱨ ᱠᱩᱲᱤ ᱜᱤᱫᱽᱨᱟᱹᱭ ᱦᱩᱭᱩᱜ ᱠᱟᱱᱟ ᱜᱚᱰᱚᱢ ᱵᱩᱰᱷᱤ᱾ ᱟᱫᱚ ᱡᱚᱫᱤ ᱩᱱᱠᱤᱱ ᱜᱚᱲᱚᱢ ᱦᱟᱲᱟᱢ ᱜᱚᱲᱚᱢ ᱵᱩᱰᱤ ᱧᱩᱛᱩᱢ ᱦᱩᱭᱱᱟ ᱛᱟᱦᱞᱮ ᱡᱩ ᱡᱩᱫᱤ ᱢᱤᱫᱴᱟ. ᱝ ᱚᱲᱟᱜ ᱨᱮ ᱢᱟᱱᱮ ᱢᱤᱫ ᱚᱲᱟᱜ ᱨᱮᱜᱮ ᱡᱩᱫᱤ ᱵᱟᱨᱭᱟ ᱜᱤᱫᱽᱨᱟᱹ ᱠᱤᱱ ᱦᱩᱭᱱᱟ ᱢᱟᱱᱮ ᱵᱟᱱᱟᱨ ᱜᱮ ᱠᱩᱲᱤ ᱜᱤᱫᱽᱨᱟᱹ ᱛᱚ ᱢᱟᱨᱟᱝ ᱤᱡ ᱠᱩᱲᱤ ᱜᱤᱫᱽᱨᱟᱹ ᱫᱚ ᱜᱚᱲᱚᱢ ᱵᱩᱰᱤᱭᱟᱜ ᱧᱩᱛᱩᱢ ᱠᱚ ᱮᱢᱟᱭᱟ ᱛᱤᱧᱤᱡᱽ ᱠᱩᱲᱤ ᱜᱤᱫᱽᱨᱟᱹ ᱫᱚ ᱟᱡ ᱟᱡ ᱢᱟᱢᱟᱭᱩᱣᱟᱜ ᱧᱩᱛᱩᱢ ᱠᱚ ᱮᱢᱟᱭᱟ ᱢᱟᱱᱮ᱾
ᱮᱸᱜᱟᱛᱤᱜᱽ ᱦᱟᱱᱮ ᱡᱟᱦᱟᱸᱭ ᱜᱤᱫᱽᱨᱟᱹᱭᱤᱜ ᱮᱸᱜᱟᱛ ᱩᱱᱤ᱾ ᱩᱱᱤ ᱟᱡ ᱭᱩᱣᱟᱜ ᱧᱩᱛᱩᱢ ᱠᱚ ᱮᱢᱟᱭᱟ ᱡᱟᱛᱮ ᱩᱱᱤ ᱦᱚᱸ ᱩᱱᱤ ᱦᱚᱸᱛᱚ ᱜᱚᱲᱚᱢ ᱠᱟᱱᱟᱭ ᱥᱮ ᱟᱫᱚ ᱤᱧᱫᱩᱧ ᱟᱸᱡᱚᱢ ᱠᱟᱫᱟ ᱦᱩᱸ ᱞᱟᱹᱭ ᱜᱮᱭᱟ ᱠᱚ ᱜᱚᱲᱚᱢ ᱵᱩᱰᱦᱤ ᱛᱟᱠᱚ ᱡᱮ ᱦᱚᱪᱷᱮ ᱧᱩᱛᱩᱢ ᱫᱚ ᱜᱚᱲᱚᱢ ᱛᱮᱫᱟᱜ ᱜᱮᱠᱚ ᱫᱚᱦᱚᱭᱟ ᱡᱟᱛᱮ ᱧᱩᱛᱩᱢ ᱛᱟᱦᱮᱱᱢᱟ᱾
ᱦᱳᱭ
ᱡᱟᱛᱮ ᱧᱩᱛᱩᱢ ᱟᱞᱚ ᱟᱫᱚᱜ ᱢᱟ ᱚᱱᱟ ᱠᱷᱟᱹᱛᱤᱨ ᱜᱚᱲᱚᱢᱟᱜ ᱧᱩᱛᱩᱢ ᱫᱚᱠᱚ ᱮᱸ ᱮᱢᱟ ᱠᱚᱣᱟ ᱟᱫᱚ ᱱᱮᱛᱟᱨ ᱫᱚ ᱱᱮᱛᱟᱨ ᱫᱚ ᱟᱫᱚ ᱜᱚᱲᱚᱢ ᱧᱩᱛᱩᱢ ᱦᱚᱸ ᱵᱟᱠᱚ ᱠᱩᱥᱤᱭᱟᱜ ᱠᱟᱱᱟ ᱱᱮ ᱠᱤᱪᱷᱤ ᱜᱟᱱ ᱦᱚᱲ ᱫᱚᱠᱚ ᱫᱚᱦᱚᱭᱮᱫᱟ ᱠᱤᱪᱷᱤ ᱜᱟᱱ ᱦᱚᱲ ᱫᱚᱠᱚ ᱟᱨᱚᱸ ᱠᱚ ᱚᱱᱟ ᱫᱚᱠᱚ ᱵᱟᱨ ᱵᱟᱠᱚ ᱫᱚᱦᱚᱭᱮᱫᱟ ᱢᱟᱱᱮ ᱜᱚᱲᱚᱢ ᱧᱩᱛᱩᱢ ᱜᱮᱠᱚ ᱪᱮᱛᱟᱱ ᱫᱟ᱾ ᱟᱨᱦᱚᱸ ᱵᱷᱤᱛᱨᱤ ᱧᱩᱛᱩᱢ ᱛᱟᱦᱮᱱ ᱜᱮᱭᱟ
ᱦᱳᱭ
ᱠᱟᱜᱚᱡᱽ ᱠᱚᱞᱚᱢ ᱨᱮ ᱢᱤᱫᱴᱮᱱ ᱧᱩᱛᱩᱢ ᱠᱚ ᱮᱢ ᱫᱟ ᱟᱨ ᱟᱨ ᱢᱤᱫᱴᱟ. ᱝ ᱧᱩᱛᱩᱢ ᱫᱚᱠᱚ ᱦᱚᱦᱚᱣᱟᱭ ᱠᱟᱱᱟ, ᱟᱱᱮ ᱚᱱᱠᱟ ᱵᱟᱨᱭᱟ ᱯᱮᱭᱟ ᱧᱩ ᱛᱩᱢ ᱠᱚ ᱫᱚᱦᱚᱭᱮᱫᱟ᱾ ᱟᱫᱚ ᱦᱚᱭᱛᱚ ᱠᱟᱜᱚᱡᱽ ᱠᱚᱞᱚᱢ ᱧᱩᱛᱩᱢ ᱫᱚ ᱟᱠᱚᱣᱟᱜ ᱢᱚᱱᱮᱨ ᱢᱚᱛᱚᱱ ᱠᱚ ᱮᱢ ᱫᱟ ᱟᱨ ᱜᱚᱲᱚᱢ ᱧᱩᱛᱩᱢ ᱫᱚ
ᱮᱢᱱᱤ ᱦᱚᱦᱚ ᱵᱟᱲᱟᱭᱟᱠᱚ᱾
ᱦᱳᱭ ᱟᱞᱮ ᱥᱮᱱ ᱦᱚᱸ ᱚᱱᱠᱟ ᱜᱮ᱾ ᱚᱱᱠᱟ ᱜᱮ ᱦᱩᱭᱩᱜ ᱜᱮᱭᱟ ᱟᱞᱮᱥᱮᱱ ᱦᱚᱸ ᱜᱚᱲᱚᱢᱟᱜ ᱧᱩᱛᱩᱢ ᱠᱚᱜᱮ ᱠᱚ ᱮᱢᱟ ᱠᱚᱣᱟ ᱦᱚᱦᱚ ᱧᱩᱛᱩᱢ ᱫᱚ ᱟᱨ ᱡᱟᱦᱟᱸ ᱛᱮ ᱚᱞᱚᱜ ᱟᱭ ᱚᱱᱟ ᱫᱚ ᱮᱴᱟᱜ ᱢᱤᱫᱴᱟᱝ ᱧᱩᱛᱩᱢ ᱵᱟᱪᱷᱟᱣ ᱠᱟᱛᱮᱫ ᱠᱚ ᱧᱩᱛᱩᱢᱮᱭᱟ
ᱦᱳᱭ ᱟᱠᱚ ᱠᱩᱥᱤ ᱠᱩᱥᱟᱹᱞ ᱧᱩᱛᱩᱢ ᱠᱚ ᱟᱠᱚᱣᱟᱜ ᱦᱚᱸᱛᱚ ᱢᱤᱫᱴᱟᱝ ᱠᱩᱥᱤ ᱠᱩᱥᱟᱹᱞ ᱨᱮᱱᱟᱜ ᱢᱮᱱᱟᱜᱼᱟ ᱥᱮ
ᱦᱳᱭ ᱟᱫᱚ ᱪᱷᱟᱹᱴᱭᱟᱹᱨ ᱨᱮᱫᱚ ᱢᱟᱱᱮ ᱡᱚᱠᱷᱚᱱ ᱠᱚ ᱪᱷᱟᱹᱴᱭᱟᱹᱨ ᱨᱮᱭᱟᱜ ᱢᱟᱱᱮ ᱧᱩᱛᱩᱢ ᱠᱚᱠᱚ ᱞᱟᱹᱭᱟᱠᱚ ᱟᱫᱚ ᱟᱛᱩ ᱠᱚᱨᱮᱱ ᱢᱟᱱᱮ ᱥᱚᱦᱟ ᱦᱚᱲ ᱠᱚᱫᱚ ᱠᱚ ᱦᱤᱡᱩᱜ ᱜᱮᱭᱟ ᱠᱚ ᱢᱟᱱᱮ ᱱᱤᱢ ᱫᱟᱜ ᱢᱟᱹᱲᱤ ᱠᱚ ᱥᱮ ᱪᱮᱫ ᱞᱮᱠᱟ ᱦᱩᱭᱩᱜᱼᱟ ᱟᱯᱮᱥᱮᱫ ᱫᱚ
ᱦᱮᱸ ᱦᱮᱸ ᱱᱤᱢ ᱫᱟᱜ ᱢᱟᱹᱰᱤ ᱦᱩᱭᱩᱜᱼᱟ
ᱚ
ᱛᱚᱠᱷᱚᱱ ᱡᱚᱫᱤ ᱠᱚᱲᱟ ᱜᱤᱫᱽᱨᱟᱹ ᱦᱩᱭᱩᱜ-ᱟᱭ ᱛᱚᱠᱷᱚᱱ ᱫᱚ ᱧᱩᱛᱩᱢ ᱧᱩᱢ ᱥᱚᱢᱚᱭ ᱠᱚ ᱞᱟᱹᱭᱟ ᱡᱮ ᱦᱚᱪᱪᱷᱮ ᱯᱷᱟᱨᱱᱟ ᱫᱚ ᱥᱮᱸᱫᱽᱨᱟ ᱠᱟᱨᱠᱟ ᱠᱚᱨᱮ ᱦᱚᱦᱚ ᱦᱚᱦᱚᱣᱟᱭ ᱯᱮ, ᱩᱱᱤ ᱦᱚᱸ ᱤᱫᱤ ᱛᱟᱨᱟᱭᱮ ᱯᱮ ᱚᱱᱮ ᱚᱱᱠᱟ ᱠᱚ ᱞᱟᱹᱭ ᱜᱮᱭᱟ ᱟᱨ ᱤᱭᱟᱹ ᱠᱩ ᱠᱩᱲᱤ ᱦᱚᱯᱚᱱ ᱠᱩᱲᱤ ᱜᱤᱫᱽᱨᱟᱹ ᱠᱷᱟᱱ ᱛᱟᱦᱚᱞᱮ ᱠᱚ ᱞᱟᱹᱭᱟ ᱟᱲᱟᱜ ᱥᱤᱫ ᱠᱚ
ᱦᱮᱸ
ᱨᱚᱠᱚᱡ ᱜᱚᱸᱜᱷᱟ ᱠᱟᱴᱠᱚᱢ ᱦᱟᱞᱟᱝ ᱠᱚ ᱱᱩᱭ ᱦᱚᱸ ᱰᱚᱰᱮ ᱛᱟᱨᱟᱭ ᱯᱮ
ᱦᱳᱭ
ᱚᱱᱠᱟ ᱠᱚ ᱞᱟᱹᱭᱟ ᱟᱸᱡᱚᱢ ᱟᱠᱟᱫᱟᱹᱧ
ᱦᱮᱸ ᱟᱫᱚ ᱢᱩᱪᱟᱹᱫ ᱨᱮᱫᱚ ᱟᱛᱩ ᱨᱮ ᱦᱚᱸ ᱥᱮᱴᱮᱨ ᱨᱟᱠᱟᱱ ᱠᱚ ᱟᱛᱩ ᱨᱮᱱ ᱠᱚ ᱦᱚᱲ ᱠᱚ ᱦᱟᱸᱰᱤ ᱟᱨ ᱥᱩᱱᱩᱢ ᱠᱚ ᱮᱢᱟ ᱠᱚᱣᱟ ᱠᱚ ᱟᱨ ᱠᱚ ᱪᱟᱞᱟᱜ ᱟᱠᱚ ᱱᱤᱢ ᱫᱟᱜ ᱢᱟᱲᱮ ᱟᱛᱟᱝ ᱠᱟᱛᱮᱜ ᱦᱮᱸᱥᱮ,
ᱦᱳᱭ ᱦᱳᱭ ᱦᱳᱭ
ᱚᱱᱠᱟᱜᱮ ᱟᱫᱚ ᱟᱫᱚᱢ ᱢᱟ ᱴᱚᱴᱷᱟᱠᱤᱭᱟᱹ ᱠᱚᱨᱮ ᱫᱚ ᱢᱟᱱᱮ ᱡᱩᱫᱟᱹ ᱡᱩᱫᱟᱹ ᱜᱮ ᱦᱩᱭᱩᱜᱼᱟ᱾ ᱟᱫᱚ ᱟᱞᱮ ᱥᱮᱫ ᱪᱮᱫ ᱞᱮᱠᱟ ᱟᱯᱮᱥᱮᱫ ᱪᱮᱫ ᱞᱮᱠᱟ ᱦᱩᱭᱱᱟ ᱚᱱᱠᱟ ᱜᱮ ᱟᱞᱮᱥᱮᱫ ᱦᱩᱭᱩᱜ ᱜᱮᱭᱟ
ᱦᱳᱭ ᱢᱟᱱᱮ ᱢᱤᱫ ᱢᱤᱫ ᱜᱮ ᱛᱟᱵᱚᱱᱟ ᱛᱟᱦᱚᱞᱮ
ᱦᱮᱸ ᱟᱵᱚ ᱥᱟᱱᱛᱟᱲ ᱨᱟᱜ ᱥᱟᱶᱛᱟ ᱨᱮᱱᱟᱜ ᱫᱚ ᱡᱟᱦᱟᱸ ᱟᱹᱨᱤᱪᱟᱹᱞᱤ ᱠᱟᱱᱟ ᱟᱻ ᱚᱱᱠᱟ ᱜᱮᱵᱚᱱ ᱢᱟᱱᱟᱣ ᱵᱟᱛᱟᱣᱟ ᱢᱟᱱᱮ ᱪᱮᱫ ᱞᱮᱠᱟ ᱥᱮᱫᱟᱭ ᱠᱷᱚᱱᱟᱜ ᱟᱹᱱ ᱟᱹᱨᱤ ᱛᱚᱞ ᱟᱹᱜᱩ ᱠᱟᱫᱟ ᱠᱚ ᱚᱱᱠᱟ ᱜᱮᱵᱚᱱ ᱢᱟᱱᱟᱣ ᱵᱟᱛᱟᱣᱟ ᱟᱫᱚ ᱵᱷᱤᱱᱟᱹ ᱵᱷᱤᱱᱟᱹ ᱴᱚᱴᱷᱟ ᱠᱚᱨᱮ ᱫᱚ ᱛᱷᱚᱲᱟ ᱫᱚ ᱡᱩᱫᱟᱹᱜ ᱠᱟᱱ ᱛᱟᱵᱚᱱ ᱜᱮᱭᱟ
ᱦᱳᱭ ᱦᱳᱭ ᱦᱳᱭ
ᱵᱟᱠᱷᱟᱱ ᱡᱟᱦᱟᱸ ᱛᱤᱱᱟᱹᱜ ᱦᱩᱸ ᱡᱟᱦᱟᱸ ᱛᱤᱱᱟᱹᱜ ᱥᱟᱶᱛᱟ ᱨᱮᱱᱟᱜ ᱡᱮᱢᱚᱱ ᱮᱱᱮᱡ ᱥᱮᱨᱮᱧ ᱠᱚ ᱫᱚᱝ ᱞᱟᱜᱽᱬᱮ ᱠᱚ ᱟᱨᱚ ᱡᱟᱦᱟᱸ ᱛᱤᱱᱟᱹᱜ ᱟᱹᱱ ᱟᱹᱨᱤ ᱠᱚ ᱢᱮᱱᱟᱜ ᱜᱮᱭᱟ ᱡᱚᱛᱚ ᱜᱮᱵᱚᱱ ᱢᱟᱱᱟᱣ ᱵᱟᱛᱟᱣᱮᱫ ᱜᱮᱭᱟ ᱟᱫᱚ ᱵᱷᱤᱱᱟᱹ ᱵᱷᱤᱱᱟᱹ ᱠᱷᱟᱹᱛᱤᱨ ᱛᱮ ᱚ ᱡᱩᱫᱟᱹ ᱡᱩᱫᱟᱹ ᱜᱮᱭᱟ
ᱠᱟᱹᱴᱤᱡ ᱵᱷᱤᱱᱟᱹ ᱵᱷᱤᱱᱟᱹ ᱡᱩᱫᱟᱹ ᱡᱩᱫ ᱫᱩᱜᱮ ᱟᱵᱚ ᱦᱚᱸᱵᱚᱱ ᱤᱭᱟᱹᱭᱮᱫᱟ,
ᱦᱳᱭ ᱟᱫᱚ ᱛᱟᱦᱚᱞᱮ ᱟᱯᱮᱥᱮᱱ ᱫᱚ ᱮᱠᱷᱚᱱ ᱫᱚ ᱫᱟᱜ ᱡᱟᱹᱲᱤ ᱠᱚᱫᱚᱭ ᱫᱟᱜ ᱮᱫᱟ ᱥᱮ ᱵᱟᱝ?
ᱫᱟᱜ ᱡᱟᱹᱲᱤ ᱫᱚ ᱫᱟᱜ ᱡᱟᱹᱲᱤᱭᱮᱫ ᱜᱮᱭᱟᱭ ᱢᱟᱱ ᱠᱟᱹᱴᱤᱡ ᱫᱚᱢᱮ ᱡᱟᱹᱥᱛᱤ ᱫᱚ ᱵᱟᱝ
ᱦᱮᱸ ᱟᱥᱟᱲ ᱵᱚᱸᱜᱟ ᱥᱮᱴᱮᱨ ᱮᱱᱟ ᱛᱚ
ᱦᱳᱭ
ᱟᱫᱚ ᱟᱞᱮ ᱥᱮᱱ ᱫᱚ ᱦᱳᱭ ᱟᱫᱚ ᱦᱚᱜ-ᱚᱭ ᱜᱚᱴᱟ ᱜᱮ ᱟᱸᱡᱚᱢᱚᱜ ᱠᱟᱱᱟ, ᱫᱤᱥᱚᱢ ᱜᱮ ᱱᱚᱝᱠᱟ ᱾ ᱵᱟᱭ ᱢᱟᱱᱮ ᱵᱟᱭ ᱫᱟᱜ ᱡᱟᱹᱲᱤ ᱠᱷᱟᱹᱛᱤᱨ ᱛᱮ, ᱥᱤᱛᱩᱝ ᱨᱮ ᱡᱟᱦᱟᱸᱭ ᱛᱚᱞᱟ ᱠᱚᱫᱚ ᱠᱚ ᱟᱪᱷᱲᱟᱣ ᱠᱟᱫᱟ ᱠᱚ ᱥᱮ ᱡᱟᱦᱟᱸᱭ ᱨᱚᱦᱚᱭ ᱟᱠᱟᱫᱟ ᱠᱚ, ᱟᱫᱚ ᱩᱱᱠᱩ ᱫᱚ ᱩᱱᱠᱩ ᱛᱚᱞᱟ ᱟᱠᱚ ᱫᱚ ᱟᱨᱟᱜᱚᱜ ᱠᱟᱱ ᱛᱟᱠᱚ ᱛᱮ ᱟᱫᱚ ᱜᱩᱡᱩᱜ ᱠᱟᱱ ᱛᱟᱠᱚᱣᱟ ᱾
ᱚ ᱦᱮᱸ ᱦᱮᱸ ᱟᱫᱚ ᱫᱟᱜ ᱵᱟᱭ ᱧᱟᱢ ᱞᱮᱠᱷᱟᱱ
ᱦᱳᱭ ᱾
ᱫᱟᱜ ᱵᱟᱭ ᱧᱟᱢ ᱞᱮᱠᱷᱟᱱ ᱢᱟ ᱨᱚᱦᱚᱭ ᱢᱟ ᱵᱟᱝᱵᱚᱱ ᱫᱟᱲᱮᱭᱟᱜ-ᱟ ᱥᱮ
ᱦᱮᱸ᱾
ᱚᱱᱟ ᱜᱮ ᱪᱟᱸᱫᱳ ᱵᱚᱸᱜᱟ ᱛᱤᱥᱮ ᱥᱮᱨᱢᱟ ᱫᱟᱜ ᱮ ᱡᱟᱹᱲ ᱟᱵᱚᱱᱟ ᱾
ᱦᱳᱭ ᱾ ᱡᱚᱛᱚ ᱦᱚᱲ ᱜᱮᱵᱚᱱ ᱠᱷᱚᱡᱚᱜ ᱠᱟᱱᱟ ᱛᱚ ᱥᱮᱨᱢᱟ ᱫᱟᱜ ᱡᱮᱢᱚᱱ ᱪᱟᱸᱫᱚ ᱵᱚᱸᱜᱟᱭ ᱡᱟᱹᱲᱤᱭᱟᱵᱚᱱ ᱢᱟ ᱾ ᱡᱚᱛᱚ ᱠᱚᱛᱚ ᱵᱚᱱ ᱫᱮᱵᱟ ᱥᱮᱵᱟᱭ ᱠᱟᱱ ᱛᱟᱵᱚᱱ ᱠᱚᱭᱚᱜ ᱟᱠᱟᱫᱟ ᱚᱱᱛᱮ ᱟᱫᱚ ᱱᱚᱜ-ᱚᱭ ᱟᱥᱟᱲ ᱵᱚᱸᱜᱟ ᱦᱚᱸ ᱥᱮᱴᱮᱨᱮᱱᱟ ᱾ ᱟᱫᱚ ᱱᱤᱛᱚᱜ ᱜᱮᱛᱚ ᱫᱟᱜ ᱨᱮᱱᱟᱜ ᱫᱚ ᱚᱠᱛᱚ ᱛᱟᱦᱮᱸ ᱠᱟᱱᱟ, ᱟᱫᱚ ᱚᱠᱛᱚ ᱨᱮᱜᱮ ᱡᱩᱫᱤ ᱵᱟᱭ ᱫᱟᱜ ᱡᱟᱹᱲᱤᱭᱟᱵᱚᱱᱟ ᱟᱫᱚ ᱦᱩᱲᱩ ᱠᱚᱵᱚᱱ ᱨᱚᱦᱚᱭᱟ ᱪᱮᱠᱟᱛᱮ?
ᱦᱳᱭ ᱾ ᱟᱨ ᱡᱩᱫᱤ ᱦᱳᱲᱳ ᱠᱚ ᱵᱟᱵᱚᱱ ᱨᱚᱦᱚᱭᱟ, ᱛᱟᱦᱚᱞᱮ ᱟᱵᱚ ᱵᱚᱱ ᱟᱹᱥᱩᱞᱚᱜ-ᱟ ᱪᱤᱠᱟᱹᱛᱮ? ᱟᱵᱚ ᱢᱟ ᱚᱱᱟ ᱵᱷᱚᱨᱥᱟ ᱜᱮ ᱾
ᱮ ᱢᱮᱱᱫᱟᱹᱧ ᱟᱵᱚ ᱢᱟ ᱟᱵᱚ ᱡᱚᱢ ᱦᱚᱲ
ᱦᱮᱸ, ᱦᱳᱭ ᱦᱳᱭ ᱾ ᱟᱵᱚ ᱢᱟ ᱪᱟᱥ ᱵᱟᱥ ᱠᱟᱛᱮ ᱵᱚᱱ ᱟᱹᱥᱩᱞᱚᱜᱼᱟ ᱾
ᱦᱳᱭ ᱾ ᱟᱫᱚ ᱪᱟᱥ ᱠᱚ ᱠᱟᱛᱮ ᱵᱚᱱ ᱟᱹᱥᱩᱞᱚᱜ-ᱟ, ᱦᱩᱲᱩ ᱪᱟᱣᱞᱮ ᱫᱚ ᱚᱠᱟ ᱨᱮᱵᱚᱱ ᱧᱟᱢᱟ?
ᱦᱳᱭ ᱾ ᱚᱱᱟ ᱦᱚᱸ ᱫᱚᱨᱠᱟᱨ ᱜᱮ ᱛᱟᱵᱚᱱ ᱾ ᱪᱟᱸᱫᱚ ᱵᱚᱸᱜᱟ ᱜᱮ ᱟᱵᱚ ᱛᱤᱱᱟᱹᱜ ᱴᱟᱭ ᱧᱮᱞᱮᱫ ᱵᱚᱱᱟ ᱾
ᱦᱳᱭ ᱾ ᱟᱫᱚ ᱟᱵᱚ ᱟᱵᱚ ᱢᱟᱹᱱᱢᱤ ᱜᱮ ᱟᱫᱚ ᱪᱟᱸᱫᱚ ᱵᱚᱸᱜᱟ ᱵᱚᱱ ᱫᱮᱵᱟᱥᱮᱵᱟᱭᱟ, ᱯᱟᱥᱮᱫ ᱪᱮᱫ ᱛᱮ ᱩᱥᱟᱹᱛ ᱟᱠᱟᱱ? ᱵᱟᱵᱚᱱ ᱫᱮᱵᱟ ᱥᱮᱵᱟ ᱥᱮᱵᱟᱣᱟᱭ ᱠᱟᱱᱟ ᱾ ᱟᱫᱚ ᱚᱱᱟᱜᱤᱧ ᱢᱮᱱᱟ ᱫᱮᱵᱟ ᱥᱮᱵᱟ ᱠᱟᱛᱮ ᱵᱚᱱ ᱨᱟᱜ ᱦᱚᱢᱚᱨᱟ ᱡᱩᱫᱤ ᱪᱟᱸᱫᱚᱭ ᱫᱟᱭᱟᱵᱚᱱ ᱠᱷᱟᱡ ᱾ ᱫᱟᱜ ᱮ ᱡᱟᱹᱲᱤᱭᱟᱵᱚᱱᱟ, ᱟᱫᱚ ᱦᱩᱲᱩ ᱠᱚᱵᱚᱱ ᱨᱚᱦᱚᱭ ᱛᱮ, ᱟᱫᱚ ᱜᱮᱞᱮ ᱵᱤᱞᱤ ᱠᱟᱛᱮ, ᱦᱟᱹᱨ ᱥᱟᱢᱴᱟᱣ ᱠᱟᱛᱮ, ᱦᱩᱲᱩ ᱛᱤᱠᱤ ᱠᱟᱛᱮ, ᱵᱚᱱ ᱦᱩᱲᱩᱝ ᱠᱟᱛᱮ ᱵᱚᱱ ᱡᱚᱢᱟ, ᱵᱟᱠᱷᱟᱱ ᱪᱮᱫ ᱵᱚᱱ ᱡᱚᱢᱟ?
ᱦᱚᱭ ᱪᱟᱸᱫᱚ ᱵᱚᱸᱜᱟ ᱴᱷᱮᱱ ᱟᱵᱚ ᱱᱮᱦᱟᱨ ᱵᱚᱱ ᱛᱟᱦᱮᱸ ᱞᱮᱱ ᱱᱮᱦᱟᱨ ᱵᱚᱱ ᱛᱟᱦᱮᱱ ᱠᱷᱟᱱ, ᱪᱟᱸᱫᱚ ᱵᱚᱸᱜᱟ ᱛᱚᱵᱮᱭ ᱱᱚᱛᱮ ᱠᱚᱭᱚᱜ ᱾ ᱵᱚᱱᱟ ᱥᱮ